ᱦᱮᱞᱳ
ᱦᱮ ᱡᱟᱦᱟᱸ ᱞᱤᱧ ᱞᱟᱹᱭᱮᱫ ᱛᱟᱦᱮᱸ ᱟᱨᱠᱤ ᱦᱳᱭᱥᱮ
ᱦᱳᱭ ᱦᱳᱭ ᱞᱮᱭᱵᱤᱱ
ᱚᱱᱟ ᱞᱟᱫ ᱠᱟᱛᱮ ᱵᱤᱱ ᱡᱚᱢ ᱵᱟᱲᱟ ᱟᱠᱟᱫ ᱠᱚᱣᱟ ᱥᱮ ᱵᱟᱝ
ᱞᱟᱛ ᱠᱟᱛᱮᱫ ᱫᱚ ᱚᱱᱮ ᱚᱱᱠᱟ ᱞᱟᱹᱭ ᱥᱚᱫᱚᱨ ᱢᱮ ᱥᱮ ᱪᱮᱫᱠᱟᱵᱤᱱ ᱞᱟᱹᱭ ᱪᱚᱭᱮᱫ ᱠᱟᱱᱟ
ᱢᱟᱱᱮ ᱞᱟᱫ ᱠᱟᱛᱮ ᱚᱱᱟ ᱥᱟᱠᱟᱢ ᱯᱚᱴᱞᱟ ᱡᱟᱦᱟᱸ
ᱦᱳᱭ ᱦᱮᱸ ᱟᱪᱪᱷᱟ ᱟᱪᱪᱷᱟ ᱦᱳᱭ ᱦᱳᱭ ᱦᱮ ᱥᱟᱠᱟᱢ ᱨᱮ ᱦᱟᱱᱟᱜ ᱜᱩᱲᱦᱩ ᱠᱟᱛᱮ ᱩᱱᱤ ᱟᱹᱵᱩᱜ ᱥᱟᱵᱟ ᱠᱟᱫᱟ ᱦᱳᱭ ᱥᱮ
ᱦᱳᱭ ᱦᱳᱭ ᱦᱳᱭ ᱚᱱᱠᱟ ᱠᱟᱛᱮ
ᱦᱮᱸ ᱡᱚᱢ ᱫᱚᱞᱮ ᱡᱚᱢ ᱵᱟᱲᱟ ᱟᱠᱟᱜ ᱜᱮᱭᱟᱞᱮ ᱚᱱᱠᱟ ᱨᱮᱫᱚ ᱦᱮᱸ ᱦᱮᱸ ᱚᱵᱚᱥᱥᱚᱭ ᱚᱱᱠᱟ ᱠᱟᱛᱮᱫ ᱜᱮ ᱩᱱᱠᱩ ᱵᱮᱥ ᱠᱚ ᱥᱤᱵᱤᱞᱟ ᱦᱳᱭᱥᱮ ᱦᱩᱸᱜ ᱩ
ᱢᱟᱱᱮ ᱟᱨ ᱦᱟᱱᱮ ᱤᱡᱮ ᱥᱟᱠᱟᱢ ᱨᱮᱦᱚᱸ ᱞᱟᱫ ᱟᱨᱦᱚᱸ ᱟᱹᱰᱤ ᱟᱸᱴᱠᱚ ᱥᱤᱵᱤᱞᱟ ᱦᱚᱛᱚᱫ ᱥᱟᱠᱟᱢ ᱨᱮ
ᱦᱚᱛᱚᱫ ᱥᱟᱠᱟᱢ ᱟᱞᱮ ᱫᱚ ᱚᱱᱮᱝᱠᱟ ᱥᱟᱹᱨᱩ ᱥᱟᱠᱟᱢ ᱥᱮ ᱪᱮᱫ ᱵᱟᱠᱚ ᱞᱟᱹᱭᱟ ᱚᱱᱟ ᱥᱟᱹᱨᱩ ᱥᱟᱠᱟᱢ
ᱦᱳᱭ ᱦᱳᱭ ᱦᱳᱭ ᱦᱳᱭ
ᱦᱳᱭ ᱚᱱᱮ ᱚᱱᱟ ᱞᱮ ᱤᱭᱟᱹ ᱠᱚ ᱛᱟᱦᱮᱸᱱᱟ ᱟᱞᱮᱥᱮᱫ ᱫᱚ ᱥᱟᱹᱨᱩ ᱥᱟᱠᱟᱢ ᱫᱚ ᱡᱟᱹᱥᱛᱤ ᱜᱮ ᱦᱮᱱᱟᱜ ᱟᱠᱟᱫᱟ ᱥᱮ ᱢᱮᱱᱠᱷᱟᱱ ᱫᱚ ᱚᱱᱮ ᱚᱱᱟ ᱥᱟᱠᱟᱢ ᱦᱚᱛᱚᱫ ᱥᱟᱠᱟᱢ ᱵᱟᱝ ᱧᱟᱢ ᱦᱚᱫᱚᱜᱼᱟ ᱚᱱᱠᱟ ᱵᱟᱲᱜᱮ ᱠᱚᱨᱮ ᱵᱟᱝ ᱛᱟᱦᱮᱸᱱ ᱦᱚᱫᱟᱜ-ᱟ ᱦᱮᱸ ᱥᱮ
ᱦᱳᱭ ᱟ ᱚᱱᱟ ᱦᱚᱛᱚᱫ ᱥᱟᱠᱟᱢ ᱨᱮ ᱞᱟᱫ ᱠᱟᱛᱮᱜ ᱢᱤᱫ ᱫᱤᱱ ᱡᱚᱢ ᱞᱟᱜᱟᱭ ᱵᱤᱱ ᱢᱟᱱᱮ, ᱪᱮᱫ ᱞᱮᱠᱟ ᱢᱟᱱᱮ ᱵᱟᱨᱭᱟ ᱯᱮᱭᱟ ᱥᱟᱠᱟᱢ ᱛᱮᱢ ᱤᱫᱤᱭᱟ ᱪᱮᱛᱟᱱ ᱠᱚᱨᱮᱱᱟᱜ ᱥᱟᱠᱟᱢ ᱠᱚᱫᱚ ᱨᱚᱝᱜᱚᱜ ᱟ ᱛᱚ ᱦᱮᱸᱥᱮ ᱟᱨ ᱡᱟᱦᱟᱸ ᱵᱷᱤᱛᱤᱨ ᱨᱮᱭᱟᱜ ᱚᱱᱟ ᱥᱟᱠᱟᱢ ᱢᱮᱱᱟᱜᱼᱟ ᱚᱱᱟ ᱫᱚ ᱵᱷᱟᱵᱽ ᱛᱮ ᱡᱟᱦᱟᱸ ᱥᱚᱴᱟ ᱚᱱᱟ ᱦᱚᱛᱚᱫ ᱨᱮᱭᱟᱜ ᱥᱚ ᱦᱮᱸ
ᱦᱳᱭ
ᱡᱤᱞ ᱨᱮ ᱢᱮᱥᱟ ᱛᱚᱨᱟᱜᱼᱟ᱾ ᱵᱩᱡᱷᱟᱹᱣ ᱠᱮᱫᱼᱟ ᱵᱤᱱ ᱢᱟᱱᱮ ᱚᱱᱟ ᱛᱮᱜᱮ ᱟᱨᱚ ᱥᱚᱴᱟᱜ ᱦᱚᱸ ᱟᱹᱰᱤ ᱪᱮᱨᱦᱟ ᱧᱟᱢᱚᱜᱼᱟ ᱟᱨ ᱡᱚᱢ ᱨᱮᱦᱚᱸ ᱟᱹᱰᱤ ᱢᱚᱸᱡᱽ ᱜᱮ ᱵᱩᱡᱷᱟᱹᱜᱼᱟ᱾
ᱢᱚᱸᱡᱽ ᱜᱮ ᱵᱩᱡᱷᱟᱹᱜᱼᱟ ᱦᱳᱭ᱾
ᱦᱳᱭ ᱦᱳᱭ
ᱱᱚᱜᱼᱚᱭ ᱮᱱᱠᱷᱟᱱᱤᱧ ᱡᱚᱢᱟ ᱦᱟᱸᱜ ᱮᱱᱠᱷᱟᱱ ᱞᱟᱹᱭᱟᱞᱤᱧ ᱠᱷᱟᱱᱮᱢ ᱦᱳᱭᱥᱮ ᱟᱹᱞᱤᱧ ᱦᱚᱸᱞᱤᱧ
ᱦᱳᱭ ᱢᱟᱱᱮ ᱡᱷᱚᱛᱚ ᱞᱟᱜᱟᱣ ᱠᱟᱛᱮᱜ ᱡᱚᱢ ᱠᱟᱛᱮ ᱦᱳᱭ ᱡᱷᱚᱛᱚ ᱞᱟᱜᱟᱣ ᱠᱟᱛᱮᱜ ᱜᱮ ᱧᱮᱞ ᱦᱩᱭᱩᱜᱼᱟ ᱡᱮ ᱪᱮᱫ ᱞᱮᱠᱟ ᱵᱩᱡᱷᱟᱹᱜᱼᱟ ᱞᱟᱫ ᱠᱟᱛᱮᱫ, ᱞᱮᱴᱚ ᱠᱟᱛᱮᱫ ᱪᱮᱫ ᱞᱮᱠᱟ ᱵᱩᱡᱷᱟᱹᱜᱼᱟ᱾ ᱚ ᱨᱟᱯᱟᱜ ᱠᱟᱛᱮᱜ ᱪᱮᱫ ᱞᱮᱠᱟ ᱵᱩᱡᱷᱟᱹᱜᱼᱟ᱾ ᱡᱚᱢ ᱞᱟᱜᱟᱭ ᱦᱩᱭᱩᱜᱼᱟ ᱥᱮ᱾
ᱦᱩᱸ ᱛᱚᱵᱮ ᱠᱷᱟᱱ ᱮᱠᱷᱟᱱᱢ ᱞᱟᱹᱭ ᱫᱟᱲᱮᱭᱟᱠᱩᱣᱟ ᱡᱮ ᱦᱮᱸ ᱱᱚᱝᱠᱟ ᱠᱟᱛᱮᱜ ᱡᱚᱢ ᱞᱮ ᱵᱟᱠᱷᱟᱡ ᱮᱱᱠᱷᱟᱱ ᱟᱹᱰᱤ ᱵᱟᱛᱟᱨ ᱵᱩᱡᱩᱜᱼᱟ ᱦᱳᱭ᱾
ᱢᱟᱱᱮ ᱯᱟᱹᱦᱤᱞ ᱫᱚ ᱦᱟᱸᱜ ᱩᱱᱟᱹᱜ ᱠᱚᱫᱚ ᱵᱩᱞᱩᱝ ᱢᱟᱹᱨᱤᱪ ᱥᱟᱥᱟᱝ ᱠᱚᱫᱚ ᱵᱟᱭ ᱛᱟᱦᱮᱸ ᱞᱮᱱᱟ ᱛᱚ, ᱢᱟᱱᱮ ᱞᱟᱫ ᱠᱟᱛᱮᱜ ᱨᱟᱯᱟᱜ ᱠᱟᱛᱮᱜ ᱠᱚ ᱡᱚᱢ ᱠᱮᱭᱟ᱾ ᱢᱟᱱᱮ ᱟᱹᱞᱤᱧ ᱡᱟᱦᱟᱸ ᱞᱤᱧ ᱡᱚᱢᱟ ᱠᱟᱜ ᱟᱹᱞᱤᱧ ᱫᱚ ᱨᱟᱯᱟᱜ ᱠᱷᱚᱡ ᱫᱚ ᱞᱟᱫ ᱜᱮ ᱵᱷᱟᱹᱜᱤᱭᱟ᱾ ᱚᱱᱟ ᱜᱮᱞᱤᱧ ᱢᱚᱱᱮ
ᱵᱷᱟᱹᱜᱤᱭᱟ ᱦᱳᱭ
ᱦᱩᱸ
ᱟᱫᱚ ᱚᱱᱮ ᱚᱱᱠᱟ ᱡᱟᱦᱟᱸ ᱡᱟᱦᱟᱸ ᱜᱮᱠᱚ ᱠᱩᱥᱤᱭᱟᱜᱼᱟ ᱦᱳᱭ ᱥᱮ᱾
ᱦᱳᱭ ᱦᱳᱭ
ᱦᱩᱸ
ᱢᱟᱱᱮ ᱟᱫᱚ ᱡᱟᱹᱥᱛᱤ ᱧᱚᱜ ᱡᱩᱫᱤ ᱜᱩᱰᱩᱵᱤᱱ ᱜᱚᱡ ᱟᱹᱜᱩ ᱠᱚᱣᱟ ᱛᱟᱦᱚᱞᱮ, ᱚᱱᱟ ᱫᱚ ᱦᱟᱸᱜ ᱛᱚ ᱞᱟᱫ ᱫᱚ ᱵᱟᱭ ᱜᱟᱱᱚᱜᱼᱟ ᱩᱱᱟᱹᱜ ᱜᱟᱱ ᱫᱚ ᱚᱱᱮ ᱚᱱᱟ ᱠᱚᱫᱚ ᱚᱱᱮ ᱡᱚᱠᱷᱚᱱ ᱠᱚᱢ ᱧᱚᱜ ᱞᱮ ᱜᱚᱡ ᱟᱹᱜᱩ ᱠᱚᱣᱟ᱾ ᱛᱚᱠᱷᱚᱱ ᱫᱚ ᱦᱟᱸᱜ ᱞᱮ ᱞᱟᱫ ᱠᱚᱣᱟ ᱾
ᱟᱪᱪᱷᱟ ᱚᱱᱮ ᱠᱚ ᱡᱟᱹᱥᱛᱤ ᱫᱚ ᱪᱟᱠᱷᱱᱟ ᱠᱷᱚᱡ ᱦᱩᱭᱩᱜᱼᱟ ᱦᱳᱭ ᱥᱮ᱾
ᱦᱳᱭ ᱟᱪᱪᱷᱟ ᱪᱟᱠᱱᱟ ᱠᱚᱵᱤᱱ ᱞᱟᱹᱭ ᱠᱮᱫ ᱠᱷᱟᱡ ᱫᱚ ᱦᱮᱸ ᱟᱫᱚ ᱟᱹᱵᱤᱱᱟᱜ ᱚᱱᱛᱮ ᱫᱚ ᱪᱮᱫ ᱞᱮᱠᱟ ᱢᱟᱱᱮ ᱟᱸᱡᱚᱢ ᱵᱟᱲᱟ ᱠᱟᱜᱼᱟ ᱞᱤᱧ, ᱡᱮ ᱮᱴᱟᱜ ᱮᱴᱟᱜ ᱫᱤᱥᱚᱢ ᱥᱮᱫ ᱫᱚ ᱢᱟᱱᱮ ᱚᱱᱮ ᱯᱟᱹᱣᱨᱟᱹ ᱠᱚᱨᱮ ᱟᱨᱠᱤ ᱪᱮᱫ ᱞᱮᱠᱟ ᱦᱟᱺᱰᱤ ᱯᱟᱹᱣᱨᱟᱹ ᱠᱚᱠᱚ ᱫᱚᱦᱚᱭᱟ ᱾
ᱦᱟᱺᱰᱤ ᱯᱟᱹᱣᱨᱟᱹ ᱫᱚ ᱟᱞᱮ ᱚᱱᱠᱟ ᱚᱱᱠᱟ ᱫᱚ ᱟᱞᱮ ᱫᱚ ᱚᱱᱠᱟ ᱛᱟᱝ ᱦᱟᱺᱰᱤ ᱜᱮᱞᱮ ᱫᱚᱦᱚᱭᱟ ᱦᱳᱭ ᱥᱮ᱾
ᱦᱮᱸ ᱟᱪᱪᱷᱟ
ᱦᱮᱸᱴᱟᱝ ᱦᱟᱺᱰᱤ ᱠᱚ ᱟᱨ ᱱᱚᱝᱠᱟᱛᱚ ᱵᱟᱝ ᱧᱟᱢᱚᱜᱼᱟ ᱦᱳᱭᱥᱮ, ᱱᱚᱝᱠᱟ ᱛᱚ ᱟᱨ ᱦᱟᱺᱰᱤ ᱠᱚᱫᱚ ᱵᱟᱝ ᱧᱟᱢᱚᱜᱼᱟ᱾ ᱚᱲᱟᱜ ᱚᱲᱟᱜ ᱛᱚ ᱱᱮᱛᱟᱨ ᱫᱚ ᱟᱨ ᱦᱟᱺᱰᱤ ᱠᱚ ᱠᱚᱭ ᱵᱟᱠᱚ ᱫᱚᱦᱚᱭᱮᱫᱼᱟ᱾ ᱦᱳᱭᱥᱮ ᱠᱷᱩᱵᱽ ᱡᱟᱹᱥᱛᱤ ᱠᱚᱢ ᱠᱚ ᱫᱚᱦᱚᱭᱮᱫᱼᱟ᱾ ᱞᱟᱦᱟᱛᱮᱱ ᱞᱮᱠᱟᱱᱟᱜ ᱫᱚ ᱵᱟᱠᱚ ᱫᱚᱦᱚᱭᱮᱫᱼᱟ᱾
ᱦᱳᱭ ᱟᱪᱪᱷᱟ ᱟᱪᱪ ᱚᱱᱟ ᱠᱚ ᱢᱟ ᱞᱟᱝ ᱜᱚᱞᱯᱷᱚ ᱠᱮᱫ ᱜᱮᱢ ᱟᱫᱚ ᱮ ᱞᱟᱹᱭ ᱫᱟᱞᱤᱧ ᱡᱮ ᱟᱯᱮ ᱚᱱᱛᱮ ᱢᱟᱱᱮ ᱟᱵᱚ ᱡᱟᱦᱟᱸ ᱥᱟᱶᱛᱟ ᱨᱮᱭᱟᱜ ᱥᱮᱨᱣᱟ ᱢᱮᱱᱟᱜ ᱛᱟᱵᱚᱱᱟ᱾ ᱚᱱᱟ ᱯᱚᱨᱚᱵᱽ ᱠᱚ ᱢᱟᱱᱮ ᱱᱚᱜ ᱚᱭ ᱡᱟᱦᱟᱸ ᱥᱩᱨ ᱦᱤᱡᱩᱜ ᱠᱟᱱ ᱫᱟᱸᱥᱟᱭ ᱮᱱᱮᱡ ᱫᱟᱸᱥᱟᱭ ᱮᱱᱮᱡ ᱦᱳᱭᱥᱮ᱾ ᱟᱫᱚ ᱚᱱᱟ ᱫᱟᱸᱥᱟᱭ ᱮᱱᱮᱡ ᱟᱹᱞᱤᱧ ᱞᱤᱧ ᱧᱮᱞ ᱵᱟᱲᱟ ᱟᱠᱟᱜᱼᱟ ᱾ ᱠᱤᱪᱷᱩᱜᱟᱱ ᱟᱛᱳ ᱨᱮᱠᱚ ᱵᱟᱹᱜᱤ ᱟᱠᱟᱜ ᱞᱮᱠᱟ ᱠᱚ ᱵᱟᱹᱜᱤ ᱪᱟᱵᱟᱭᱮᱫᱟ ᱾
ᱦᱳᱭ ᱦᱳᱭ ᱦᱳᱭ
ᱦᱳᱭᱥᱮ ᱢᱟᱱᱮ ᱟᱫᱚ ᱟᱹᱵᱤᱱ ᱥᱮᱫ ᱪᱮᱫ ᱚᱠᱟ ᱞᱮᱠᱟ? ᱢᱟᱱᱮ ᱮᱠᱷᱚᱱᱚ ᱪᱟᱹᱞᱩ ᱢᱮᱱᱟᱜᱼᱟ ᱥᱮ ᱵᱟᱹᱜᱤ ᱤᱫᱤᱭ ᱫᱟᱠᱚ ᱱᱚᱝᱠᱟ᱾
ᱪᱟᱹᱞᱩ ᱦᱮᱱᱟᱜ ᱠᱟᱜ ᱜᱮᱭᱟ ᱦᱳᱭ ᱟᱞᱮ ᱦᱚᱸᱞᱮ ᱪᱟᱞᱟᱜ ᱜᱮᱭᱟ ᱫᱟᱸᱥᱟᱭ ᱮᱱᱮᱡ ᱫᱚ ᱦᱳᱭ ᱥᱮ᱾ ᱟᱫᱚ ᱚᱱᱮ
ᱢᱟᱱᱮ ᱟᱫᱚ ᱚᱱᱟ ᱫᱚ ᱟᱵᱚ ᱥᱮᱨᱣᱟ ᱨᱮᱱᱟᱜ ᱠᱟᱱ ᱛᱟᱵᱚᱱᱟ ᱥᱮ ᱫᱟᱸᱥᱟᱭ ᱦᱮᱸᱥᱮ᱾ ᱟᱸᱡᱚᱢᱮᱫᱼᱟ ᱵᱮᱱ ᱦᱮᱞᱳ ᱜᱚᱢᱠᱮ ᱚᱠᱟᱭᱮᱱᱟ ᱵᱤᱱ ᱟᱸᱡᱚᱢᱮᱫᱟ ᱵᱤᱱ ᱦᱮᱸ ᱦᱮᱞᱳ ᱜᱚᱢᱠᱮ ᱚᱠᱟᱭᱮᱱᱟ ᱵᱤᱱ